ᱦᱮᱞᱳ᱾
ᱦᱮᱞᱳ᱾ ᱦᱮᱞᱳ, ᱦᱮᱸ ᱡᱚᱦᱟᱨ ᱜᱮ ᱱᱟᱯᱟᱭ ᱜᱮ ᱢᱮᱱᱟᱜ ᱯᱮᱭᱟ ᱛᱚ?
ᱦᱮᱸ ᱱᱟᱯᱟᱭ ᱜᱮ ᱚᱲᱟᱜ ᱠᱚ ᱨᱮ ᱡᱷᱚᱛᱚ ᱱᱟᱯᱟᱭ ᱜᱮ ᱟᱯᱮ ᱜᱮ ᱪᱮᱫ ᱞᱮᱠᱟ ᱟᱨ ᱟᱵᱮᱱ ᱜᱮ ᱪᱤᱠᱟ ᱦᱮᱱᱟᱜ
ᱵᱷᱟᱞᱤ ᱜᱮ ᱢᱮᱱᱟᱜ ᱞᱤᱧᱟᱹ ᱟᱨ ᱦᱚᱸ ᱱᱚᱰᱮ ᱜᱮ
ᱟᱪᱪᱷᱟ ᱾ ᱫᱤᱭᱮ ᱯᱚᱨ ᱡᱚᱢ ᱠᱚ ᱦᱩᱭ ᱥᱟᱹᱛ ᱠᱟᱱᱟ ᱡᱟᱦᱟ ᱱᱟᱜ?
ᱦᱮᱸ ᱡᱚᱢ ᱠᱚᱫᱚ ᱦᱩᱭ ᱥᱟᱹᱛ ᱠᱟᱱ ᱜᱮᱭᱟ᱾
ᱦᱳᱭ ᱡᱚᱢ ᱦᱩᱭ ᱠᱟᱱᱟ ᱠᱤᱪᱷᱩ ᱠᱷᱚᱱ ᱞᱟᱦᱟ ᱜᱮ,
ᱫᱤᱭᱮ ᱯᱚᱨ ᱚᱱᱛᱮ ᱪᱮᱠᱟ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱫᱟᱜ ᱮᱫᱟᱭ ᱥᱮ ᱵᱟᱝ?
ᱦᱮᱸ ᱫᱟᱜ ᱫᱚ ᱫᱟᱜ ᱮ ᱜᱮᱭᱟᱭ ᱦᱚᱞᱟ ᱢᱟᱫᱷᱮᱨ ᱠᱚ ᱫᱟᱜ ᱜᱮ ᱱᱤᱛᱚᱜ ᱦᱚᱸ ᱦᱟᱞᱠᱟ ᱦᱟᱞᱠᱟ ᱫᱟᱜ ᱫᱚ ᱧᱩᱨᱩᱜ ᱠᱟᱱ ᱜᱮᱭᱟ᱾ ᱚᱱᱛᱮ ᱜᱮ
ᱦᱮᱸ ᱫᱟᱜ ᱫᱟᱭ ᱛᱤᱦᱤᱧ ᱫᱚ ᱟᱹᱰᱤ ᱡᱟᱹᱥᱛᱤ ᱜᱮ ᱫᱟᱜ ᱠᱮᱜ ᱟᱭ ᱥᱮᱛᱟᱜ ᱠᱷᱚᱱᱟᱜ ᱜᱮ ᱫᱟᱜ ᱠᱟᱫᱟᱭ᱾ ᱞᱟᱦᱟ ᱛᱮᱢᱟ ᱫᱟᱜ ᱡᱟᱹᱲᱤ ᱜᱮ ᱴᱷᱤᱠ ᱢᱚᱛᱚ ᱵᱟᱝ ᱦᱩᱭᱩᱜ ᱠᱟᱱ ᱛᱟᱦᱮᱫ ᱟᱹᱰᱤ ᱥᱤᱛᱩᱝ ᱮᱫ ᱛᱟᱦᱮᱜ ᱱᱟᱭ ᱵᱷᱟᱵᱽ ᱵᱷᱟᱵᱽ ᱵᱩᱡᱷᱟᱹᱜ ᱛᱟᱦᱮᱱᱟ ᱟᱵᱟᱨ ᱛᱮᱫᱚ ᱛᱮᱦᱮᱧ ᱫᱚ ᱴᱷᱤᱠ ᱜᱮ ᱟᱹᱰᱤ ᱜᱮ ᱫᱟᱜ ᱠᱟᱫᱟᱭ ᱡᱟᱹᱯᱩᱫ ᱠᱟᱫᱟᱭ ᱛᱮᱦᱤᱧ ᱫᱚ᱾
ᱦᱳᱭ ᱦᱩᱲᱩ ᱨᱚᱦᱚᱭ ᱫᱚ ᱟᱯᱟᱛᱚᱛᱚ ᱟᱹᱣᱨᱤ ᱦᱩᱭᱩᱜᱼᱟ᱾ ᱦᱮᱸ ᱦᱮᱸ ᱟᱹᱣᱨᱤ ᱦᱩᱭᱩᱜᱼᱟ ᱚᱱᱟ ᱫᱚ ᱥᱤᱭᱳᱜ ᱪᱟᱹᱞᱩᱜ ᱠᱟᱱᱟ᱾ ᱪᱟᱹᱞᱩᱜ ᱠᱟᱱᱟ ᱟᱨ ᱛᱚ ᱛᱚᱞᱟ ᱠᱚᱦᱚᱸ ᱤᱭᱟᱹᱣ ᱠᱟᱱᱟ ᱞᱟᱹᱴᱩ ᱠᱟᱱ ᱜᱮᱭᱟ ᱛᱚ ᱥᱤᱭᱳᱜ ᱪᱟᱹᱞᱩᱜ ᱠᱟᱱᱟ ᱦᱟᱸᱜ ᱫᱤᱱ ᱜᱮ ᱱᱚᱸᱜᱼᱚᱭ ᱛᱚ ᱩᱱᱫᱤᱱ ᱫᱚ ᱵᱟᱭ ᱫᱟᱜ ᱟᱠᱟᱫ ᱜᱮᱭᱟᱭ ᱟᱫᱚ ᱠᱤᱪᱷᱩ ᱫᱤᱱ ᱞᱟᱦᱟ ᱠᱷᱚᱱᱟᱜ ᱜᱮ ᱫᱟᱜ ᱮᱫᱟ ᱟᱨ ᱟᱨ ᱛᱤᱦᱤᱧ ᱫᱚ ᱵᱮᱥᱤ ᱜᱮ ᱫᱟᱜ ᱧᱚᱜ ᱠᱟᱫᱟᱭ ᱟᱨᱠᱤ ᱾
ᱚ ᱱᱚᱛᱮ ᱦᱚᱸ ᱫᱟᱜ ᱱᱩᱨᱩᱜ ᱦᱩᱭᱩᱜ ᱠᱟᱱ ᱜᱮᱭᱟ ᱚᱱᱟ ᱧᱩᱨ ᱠᱟᱱ ᱛᱟᱦᱮ ᱱᱟ ᱱᱤᱛᱚᱜ ᱫᱚ ᱛᱟᱦᱮ ᱱᱟ ᱱᱤᱛᱚᱜ ᱫᱚ ᱦᱟᱞᱠᱟ ᱧᱩᱨᱩᱜ ᱠᱟᱱᱟ᱾
ᱟᱪᱪᱷᱟ ᱦᱮᱸ ᱛᱚ᱾ ᱟᱨ ᱪᱟᱥ ᱵᱟᱥ ᱪᱮᱛᱟᱱ ᱜᱮᱭᱟ ᱚᱱᱛᱮ ᱫᱚ ᱦᱤᱥᱟᱹᱵ ᱛᱮ ᱠᱚ ᱪᱟᱥ ᱵᱟᱥ ᱜᱮᱭᱟ ᱚᱱᱛᱮ ᱫᱚ᱾ ᱦᱮᱞᱳ, ᱞᱟᱹᱭ ᱟᱜ ᱟᱹᱧ ᱡᱮ ᱪᱟᱥ ᱵᱟᱥ ᱪᱮᱛᱟᱱ ᱜᱮ ᱚᱱᱛᱮ ᱫᱚ ᱴᱮᱦᱟᱴ ᱫᱚ ᱡᱤᱵᱚᱱ ᱠᱚ?
ᱪᱮᱛᱟᱱ ᱫᱚ ᱪᱮᱛᱟᱱ ᱜᱮᱭᱟ ᱫᱚ ᱵᱟᱝ᱾
ᱟᱪᱪᱷᱟ ᱦᱮᱸ ᱛᱚ᱾
ᱟᱪᱪᱷᱟ ᱛᱟᱦᱞᱮ ᱢᱤᱫ ᱴᱟᱝ ᱜᱚᱝᱠᱮ ᱚᱱᱛᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱟᱥᱮ ᱵᱟᱹᱱᱩᱜᱼᱟ?
ᱦᱮᱸ ᱢᱮᱱᱟᱜ ᱜᱮᱭᱟ ᱱᱚᱜᱚᱭ ᱟᱞᱮ ᱥᱟᱢᱱᱮ ᱨᱮ ᱜᱮ ᱢᱮᱱᱟᱜᱼᱟ ᱟᱞᱮ ᱢᱟᱱᱮ ᱟᱞᱮ,
ᱦᱮᱞᱳ, ᱦᱮᱞᱳ ᱟᱸᱡᱚᱢ ᱧᱟᱢᱚᱜ ᱠᱟᱱᱟ? ᱦᱮᱞᱳ, ᱱᱮᱴᱣᱟᱨᱠ ᱯᱨᱚᱠᱞᱮᱢ ᱮᱜ ᱟᱭ᱾ ᱦᱮᱞᱳ, ᱦᱳᱭ ᱛᱚ ᱱᱮᱴᱣᱟᱨᱠ ᱯᱨᱚᱵᱞᱮᱢᱮᱫ ᱛᱟᱵᱮ ᱱᱟᱭ ᱟᱹᱰᱤ ᱮᱴᱟᱜ ᱜᱮ᱾
ᱦᱮᱞᱳ,
ᱨᱚᱲ ᱠᱚ ᱴᱷᱤᱠ ᱥᱟᱺᱦᱤᱡ ᱵᱟᱝ ᱟᱡᱚ ᱢᱚᱜ ᱠᱟᱱᱟ᱾ ᱦᱮᱞᱳ, ᱦᱮᱞᱳ, ᱜᱚᱝᱠᱮ ᱟᱡᱚᱢ ᱮᱫ ᱟᱵᱮᱱ? ᱦᱮᱞᱳ, ᱨᱚᱲ ᱫᱚ ᱮᱠᱟᱞ ᱵᱟᱝ ᱟᱸᱡᱚᱢ ᱧᱟᱢᱚᱜ ᱠᱟᱱᱟ? ᱦᱚᱭᱛᱚ ᱱᱮᱴᱚᱣᱟᱨᱠ ᱟᱹᱰᱤ ᱜᱮ ᱯᱨᱚᱵ ᱞᱮᱢᱮᱫᱟ᱾ ᱦᱮᱞᱳ, ᱜᱚᱝᱠᱮ ᱟᱸᱡᱚᱢ ᱮᱜᱟ ᱟ ᱵᱤᱱ? ᱦᱮᱞᱳ, ᱦᱮᱞᱳ, ᱦᱮᱞᱳ ᱟᱡᱚᱢ ᱧᱟᱢᱮᱜ-ᱟ ᱵᱤᱱ? ᱦᱮᱞᱳ, ᱦᱮᱞᱳ ᱜᱚᱝᱠᱮ ᱟᱸᱡᱚᱢ ᱧᱟᱢ ᱮᱜᱼᱟ ᱵᱤᱱ? ᱦᱮᱞᱳ, ᱮᱴᱟᱜ ᱜᱮ ᱱᱮᱴᱳᱣᱟᱨᱠ ᱯᱨᱚᱵᱞᱮᱢ ᱮᱫ ᱫᱚᱭ᱾